ᱟᱸᱡᱚᱢᱚᱜ ᱠᱟᱱᱟ?
ᱪᱮᱜ-ᱮᱢ ᱪᱤᱠᱟᱹᱭᱮᱫᱟ ᱱᱤᱛᱚᱜ ᱫᱚ?
ᱪᱮᱜ ᱦᱚᱸ ᱵᱟᱝ᱾ ᱟᱨ ᱟᱢ ᱫᱚ?
ᱤᱧ ᱦᱚᱸ ᱪᱮᱫ ᱦᱚᱸ ᱵᱟᱝ ᱱᱤᱛᱚᱜ ᱜᱮ ᱫᱟᱠᱟ ᱠᱩᱧ ᱡᱚᱢ ᱵᱟᱲᱟ ᱠᱮᱫᱟ, ᱟᱨ ᱫᱩᱲᱩᱵ ᱠᱟᱱᱟᱹᱧ ᱱᱤᱛᱚᱜ᱾
ᱚ, ᱪᱮᱜᱠᱟ ᱢᱮᱱᱟᱜ ᱯᱮᱭᱟ ᱜᱷᱟᱨᱚᱸᱡᱽ ᱠᱚᱨᱮ?
ᱫᱚ ᱱᱟᱯᱟᱭ ᱜᱮ ᱢᱮᱱᱟᱜ ᱞᱮᱭᱟ᱾ ᱟᱨ ᱟᱯᱮ ᱠᱚ?
ᱦᱮᱸ ᱟᱞᱮ ᱦᱚᱸ ᱱᱟᱯᱟᱭ ᱜᱮ᱾
ᱟᱪᱪᱷᱟ᱾
ᱟᱨ ᱟᱯᱮ ᱥᱮᱱᱟᱜ ᱦᱚᱭ ᱦᱤᱸᱥᱤᱫ ᱠᱚ ᱚᱠᱟᱮᱠᱟ?
ᱟᱞᱮ ᱥᱮᱱᱟᱜ ᱦᱚᱭ ᱦᱤᱸᱥᱤᱫ ᱫᱚ ᱮᱸ ᱴᱷᱤᱠ ᱜᱮᱭᱟ, ᱢᱮᱱᱠᱷᱟᱱ ᱱᱤᱛᱚᱜ ᱫᱚ ᱫᱟᱜ ᱡᱟᱹᱲᱤ ᱫᱤᱱ ᱠᱟᱱᱟ ᱛᱚ, ᱫᱟᱜ ᱡᱟᱹᱲᱤ ᱡᱟᱹᱥᱛᱤ ᱦᱩᱭᱩᱜ ᱠᱟᱱᱟ᱾
ᱦᱮᱸ ᱟᱞᱮᱥᱮᱜ ᱦᱚᱸ ᱚᱝᱠᱟ ᱜᱮ᱾
ᱮᱸᱜ ᱟᱯᱮᱥᱮᱜ ᱪᱟᱥᱵᱥ ᱱᱤᱛᱚᱜ ᱚᱠᱛᱮ ᱨᱮ, ᱢᱟᱱᱮ ᱪᱮᱜ ᱪᱟᱥ-ᱵᱟᱥ ᱦᱩᱭᱩᱜ ᱠᱟᱱᱟ?
ᱟᱞᱮᱥᱮᱫ ᱫᱚ ᱱᱤᱭᱟᱹ ᱚᱠᱛᱚ ᱫᱚ ᱦᱩᱲᱩ ᱜᱮᱞᱮ ᱪᱟᱥ ᱜᱮᱭᱟ᱾ ᱛᱚ ᱪᱟᱥᱵᱟᱥ ᱫᱚ ᱦᱟᱸᱜ ᱟᱹᱣᱨᱤ ᱞᱮ ᱮᱛᱚᱦᱚᱵᱟ ᱢᱟᱱᱮ ᱛᱚᱞᱟ ᱠᱚᱞᱮ ᱜᱤᱰᱤ ᱵᱟᱲᱟ ᱟᱠᱟᱫᱟ ᱚᱱᱟ ᱠᱚ ᱦᱟᱨᱟ ᱟᱠᱟᱱᱟ᱾ ᱨᱚᱦᱚᱭ ᱫᱚ ᱦᱟᱸᱜ ᱟᱹᱣᱨᱤ ᱞᱮ ᱮᱦᱚᱵᱟ᱾
ᱦᱮᱸ, ᱟᱨ ᱦᱩᱲᱩ ᱵᱟᱫ ᱠᱟᱛᱮᱜ ᱦᱚᱸ ᱮᱢᱱᱤ ᱚᱠᱛᱚᱨᱮ ᱢᱟᱱᱮ ᱪᱮᱫ ᱠᱚᱯᱮ ᱪᱟᱥ ᱜᱮᱭᱟ ᱥᱚᱵᱡᱤ ᱠᱚ?
ᱚ ᱥᱚᱵᱡᱤ ᱠᱚᱫᱚ ᱚᱱᱟ ᱡᱟᱦᱟᱸ ᱮᱱᱻ ᱥᱚᱵᱡᱤ ᱫᱚ ᱚᱝᱠᱟ ᱫᱚ ᱪᱟᱥ ᱫᱚ ᱚᱠᱚᱭ ᱡᱩᱫᱤ ᱤᱪᱪᱷᱟᱹᱭᱟᱠᱚ ᱪᱟᱥᱟ ᱠᱚ᱾ ᱵᱟᱠᱷᱟᱱ ᱫᱚ ᱚᱱᱮ ᱛᱩᱲᱤ ᱠᱚᱠᱚ ᱮᱨ ᱜᱮᱭᱟ ᱟᱞᱮᱥᱮᱫ ᱫᱚ ᱡᱟᱹᱥᱛᱤ ᱛᱩᱲᱤ ᱠᱚ ᱛᱟᱨᱯᱚᱨᱮᱶ ᱚᱱᱟ ᱨᱟᱦᱮᱲ ᱠᱚ ᱨᱟᱢᱲᱟ ᱠᱚ ᱾
ᱦᱮᱸ ᱛᱩᱲᱤ ᱫᱚ ᱢᱟᱱᱮ ᱱᱤᱡᱮ ᱚᱲᱟᱜ ᱨᱮ ᱪᱟᱥ ᱞᱟᱹᱜᱤᱫ ᱥᱮ ᱟᱠᱷᱨᱤᱧ ᱞᱟᱹᱜᱤᱫ ᱦᱚᱸ?
ᱦᱮᱸ ᱟᱠᱷᱨᱤᱧ ᱞᱟᱹᱜᱤᱜ ᱜᱮ ᱵᱤᱥᱤᱨ ᱵᱷᱟᱜ ᱫᱚ ᱟᱠᱷᱨᱤᱧ ᱞᱟᱹᱜᱤᱜ ᱜᱮ ᱠᱟᱨᱚᱱ ᱩᱱᱟᱹᱜ ᱰᱷᱮᱨ ᱠᱚ ᱪᱟᱥ ᱜᱮᱭᱟ ᱛᱚ ᱛᱟᱦᱚᱞᱮ ᱠᱷᱟᱱ ᱩᱱᱟᱹᱜ ᱫᱚ ᱡᱚᱢ ᱥᱚᱢᱵᱷᱚᱵ ᱵᱟᱝ ᱠᱟᱱᱟ ᱛᱟᱦᱚᱞᱮ ᱠᱤᱪᱷᱩ ᱫᱚ ᱡᱚᱢ ᱞᱟᱹᱜᱤᱫ ᱦᱚᱸᱠᱚ ᱪᱟᱥ ᱜᱮᱭᱟ ᱠᱤᱪᱷᱩ ᱫᱚ ᱟᱠᱷᱨᱤᱧ ᱞᱟᱹᱜᱤᱫ ᱦᱚᱸ ᱟᱨ ᱟᱯᱮᱥᱮᱫ ᱫᱚ ᱪᱟᱥ ᱵᱟᱟᱥ ᱠᱚ ᱛᱤᱱᱟᱹᱜ ᱡᱷᱟᱹᱞ?
ᱟᱞᱮᱮᱥᱮᱫ ᱦᱚᱸ ᱱᱤᱛᱚᱜ ᱫᱚ ᱛᱚᱞᱟ ᱠᱚᱠᱚ ᱜᱤᱰᱤ ᱵᱟᱲᱟᱭᱮᱫᱟ ᱦᱩᱲᱩ ᱪᱟᱥ ᱜᱮ ᱦᱩᱭᱩᱜᱼᱟ ᱱᱤᱛᱚᱜ ᱫᱚ ᱱᱟᱦᱟᱜ ᱾ ᱟᱨ ᱱᱚᱝᱠᱟ ᱮᱢᱱᱤ ᱡᱟᱦᱟᱸ ᱪᱟᱥ ᱟᱹᱞᱩ ᱠᱚᱠᱚ ᱪᱟᱥ ᱜᱮᱭᱟ ᱢᱮᱱᱠᱷᱟᱱ ᱱᱚᱣᱟ ᱫᱚ ᱱᱤᱡᱮ ᱡᱚᱢ ᱞᱟᱹᱜᱤᱫ ᱜᱮ ᱡᱟᱹᱥᱛᱤ ᱠᱟᱭᱛᱮ ᱟᱨ ᱟᱠᱠᱷᱨᱤᱧ ᱞᱟᱹᱜᱤᱫ ᱫᱚ ᱟᱹᱰᱤ ᱠᱚᱢ ᱦᱚᱲ ᱜᱮᱠᱚ ᱪᱟᱥ ᱜᱮᱭᱟ ᱾ ᱟᱞᱮᱭᱟᱜ ᱚᱱᱟ ᱴᱚᱴᱷᱟ ᱠᱚᱨᱮᱜ ᱫᱚ ᱾
ᱛᱟᱨᱯᱚᱨᱮ ᱚᱱᱠᱟᱱᱟᱜ ᱮᱴᱟᱜ ᱠᱳᱱᱳ ᱥᱚᱵᱡᱤ ᱫᱚ ᱪᱟᱥ ᱩᱱᱟᱹᱜ ᱵᱟᱝ ᱦᱩᱭᱩᱜ ᱜᱮᱭᱟ ᱾
ᱦᱟᱥᱟ ᱡᱟᱭᱜᱟ ᱠᱚ ᱠᱟᱹᱴᱤᱡ, ᱦᱟᱥᱟ ᱡᱟᱭᱜᱟ ᱠᱚ ᱢᱟᱱᱮ ᱵᱟᱝ ᱢᱚᱸᱡᱽ ᱜᱮᱭᱟ ᱪᱟᱥ ᱾ ᱢᱟᱱᱮ ᱥᱚᱵᱡᱤ ᱪᱟᱥ ᱞᱟᱹᱜᱤᱫ ᱫᱚ ᱦᱩᱲᱩ ᱠᱚ ᱟᱨ ᱱᱚᱣᱟ ᱛᱩᱲᱤ ᱛᱤᱞᱢᱤᱧ ᱡᱚᱱᱰᱨᱟ ᱦᱚᱸᱼᱱᱚᱸᱣᱟᱠᱚ ᱡᱤᱱᱤᱥ ᱵᱮᱥᱤ ᱪᱟᱥ ᱦᱩᱭᱩᱜ ᱜᱮᱭᱟ ᱾
ᱟ ᱚ ᱟᱪᱪᱷᱟ, ᱢᱟᱱᱮ ᱡᱟᱦᱟᱸ ᱥᱚᱵᱽᱡᱤ ᱠᱚᱫᱚ ᱛᱟᱦᱚᱞᱮ ᱟᱯᱮ ᱫᱚ ᱠᱤᱨᱤᱧ ᱠᱟᱛᱮ ᱜᱮᱯᱮ ᱡᱚᱢᱟ?
ᱦᱮᱸ ᱟᱹᱰᱤ ᱠᱚᱢ ᱪᱟᱥ ᱦᱩᱭᱩᱜ ᱡᱟᱭᱜᱟ ᱠᱚᱨᱮ ᱠᱷᱮᱛ ᱠᱚ ᱢᱮᱱᱟᱜ ᱛᱟᱠᱚᱣᱟ, ᱱᱩᱠᱩ ᱫᱚᱠᱚ ᱪᱟᱥᱟ ᱡᱟᱦᱟᱸᱭ ᱚᱱᱠᱟᱱ ᱡᱟᱭᱜᱟ ᱨᱮ ᱢᱟᱱᱮ ᱥᱚᱵᱡᱤ ᱛᱚ-ᱼ ᱚᱱᱠᱟᱱᱟᱜ ᱡᱟ ᱞᱩᱱᱟᱹᱜ ᱫᱟᱜ ᱦᱚᱸ ᱵᱟᱝ ᱛᱟᱦᱮᱱ ᱢᱟ ᱾ ᱟᱨ ᱡᱷᱚᱛᱚ ᱦᱚᱲᱟᱜ ᱚᱱᱠᱟᱱ ᱡᱟᱭᱜᱟᱨᱮ ᱦᱟᱥᱟ ᱠᱚ ᱵᱟᱹᱱᱩᱜ ᱛᱟᱠᱚᱣᱟ, ᱠᱷᱮᱛ ᱠᱚ ᱵᱟᱹᱱᱩᱜ ᱛᱟᱠᱚᱣᱟ ᱾ ᱱᱚᱣᱟ ᱠᱷᱟᱹᱛᱤᱨ ᱵᱟᱝᱠᱚ ᱪᱟᱥ ᱫᱟᱲᱮᱭᱟᱜᱼᱟ ᱩᱱᱠᱩ ᱫᱚ ᱾
ᱚ ᱟᱪᱪᱷᱟ, ᱢᱟᱱᱮ ᱟᱯᱮ ᱫᱚ ᱡᱚᱠᱷᱚᱱ ᱦᱩᱲᱩ ᱯᱮ ᱤᱨᱟ ᱤᱱᱟᱹ ᱯᱚᱨᱮ ᱫᱚ ᱠᱷᱮᱛ ᱫᱚ ᱯᱷᱟᱸᱠᱟ ᱜᱮ ᱛᱟᱦᱮᱱᱟ ᱥᱮ ᱚᱱᱠᱟ ᱡᱟᱦᱟᱱᱟᱜ ᱢᱟᱱᱮ ᱪᱟᱥ ᱨᱮᱜᱮ ᱯᱮ ᱛᱟᱦᱮᱱᱟ ᱟᱨᱠᱤ ᱠᱷᱮᱛ ᱫᱚ ᱚᱱᱠᱟ ᱯᱷᱟ ᱠᱟ ᱵᱟᱝ ᱛᱟᱦᱮᱱ ᱛᱟᱯᱮᱭᱟ ᱾
ᱦᱮᱸ ᱛᱩᱲᱤ, ᱛᱩᱲᱤ ᱪᱟᱥ ᱜᱟᱱᱚᱜ ᱜᱮᱭᱟ ᱾ ᱟᱨ ᱵᱟᱠᱷᱟᱱ ᱯᱷᱟᱠᱟ ᱜᱮ ᱛᱟᱦᱮᱱᱟ ᱡᱟᱦᱟᱸ ᱨᱮᱫᱚ ᱮ ᱫᱟᱜ ᱨᱮᱱᱟᱜ ᱦᱚᱸ ᱯᱩᱨᱟᱹ ᱥᱩᱵᱤᱫᱷᱟ ᱜᱮ ᱵᱟᱹᱱᱩᱜᱼᱟ ᱚᱱᱠᱟᱱ ᱡᱟᱭᱜᱟ ᱨᱮ ᱟᱹᱰᱤ ᱟᱹᱰᱤ ᱨᱚᱦᱚᱲ ᱡᱟᱭᱜᱟ ᱨᱮ ᱛᱚ ᱟᱨ ᱵᱮᱥᱤᱨ ᱵᱷᱟᱜᱽ ᱠᱷᱮᱛ ᱜᱮ ᱡᱟᱦᱟᱸ ᱵᱟᱸᱫ ᱞᱟᱛᱟᱨ ᱠᱚᱨᱮ ᱢᱮᱱᱟᱜᱼᱟ, ᱚᱱᱟ ᱠᱚᱨᱮ ᱫᱚ ᱫᱟᱜ ᱠᱚ ᱛᱟᱦᱮᱱᱟ ᱡᱟᱦᱟᱸ ᱠᱷᱟᱹᱛᱤᱨ ᱛᱮ ᱥᱚᱵᱡᱤ ᱠᱚ ᱪᱟᱥ ᱵᱟᱝ ᱜᱟᱱᱚᱜᱼᱟ ᱾
ᱚ ᱦᱮᱸ ᱛᱟᱦᱚᱞᱮ ᱱᱚᱜᱼᱚᱭ ᱱᱤᱛᱚᱜ ᱫᱚ ᱢᱟᱱᱮ ᱱᱚᱣᱟ ᱛᱚ ᱥᱤᱛᱟᱹ ᱡᱟᱹᱯᱩᱫᱮᱜ ᱠᱷᱟᱹᱛᱤᱨ ᱱᱤᱛᱚᱜ ᱫᱚᱵᱚᱱ ᱪᱟᱥ ᱮᱫᱟ ᱛᱟᱦᱚᱞᱮ ᱥᱤᱛᱩᱝ ᱦᱩᱲᱩ ᱟᱯᱮ ᱥᱮᱫ ᱯᱮ ᱪᱟᱥ ᱜᱮᱭᱟ ᱥᱮ ᱵᱟᱝ?
ᱦᱮᱸ ᱥᱤᱛᱩᱝ ᱦᱩᱲᱩ ᱞᱮ ᱪᱟᱥ ᱜᱮᱭᱟ ᱡᱟᱦᱟᱸ ᱠᱚ ᱵᱟᱸᱫ ᱞᱟᱛᱟᱨ ᱠᱚᱨᱮᱜ ᱠᱷᱮᱛ ᱢᱮᱱᱟᱜᱼᱟ ᱟᱨ ᱟᱞᱮ ᱥᱮᱫ ᱫᱚ ᱱᱟᱦᱟᱜ ᱠᱮᱱᱮᱞ ᱢᱮᱱᱟᱜᱼᱟ ᱾ ᱠᱮᱱᱮᱞ ᱞᱟᱛᱟᱨ ᱠᱚᱨᱮ ᱡᱟᱦᱟᱸ ᱠᱷᱮᱛ ᱠᱚ ᱢᱮᱱᱟᱜᱼᱟ, ᱱᱚᱣᱟ ᱠᱚᱨᱮ ᱫᱚ ᱥᱤᱡᱤᱱ ᱨᱮ ᱫᱟᱜ ᱠᱚ ᱟᱲᱟᱜ ᱜᱮᱭᱟ ᱪᱟᱥ ᱦᱩᱭᱩᱜᱼᱟ ᱾ ᱱᱚᱝᱠᱟ ᱥᱤᱛᱩᱝ ᱫᱤᱱ ᱦᱚᱸ ᱪᱟᱥ ᱦᱩᱭᱩᱜ
ᱦᱮᱸ
ᱟᱯᱮ ᱥᱮᱜ ᱦᱚᱸᱠᱤ ᱦᱩᱭᱩᱜᱼᱟ ᱱᱚᱝᱠᱟ?
ᱦᱮᱸ ᱟᱞᱮ ᱥᱮᱫ ᱦᱮᱸ ᱟᱞᱮ ᱥᱮᱫ ᱦᱳᱭᱳᱜᱼᱟ ᱢᱟᱱᱮ ᱥᱤᱛᱩᱝ ᱦᱳᱲᱳ ᱦᱚᱸᱠᱚ ᱪᱟᱥ ᱜᱮᱭᱟ ᱟᱨ ᱱᱚᱝᱠᱟ ᱱᱚᱜᱚᱭ ᱱᱤᱛᱚᱜ ᱢᱟ ᱛᱚ ᱡᱚᱛᱚ ᱜᱮᱠᱚ ᱪᱟᱥᱼᱟ ᱾ ᱟᱨ ᱢᱟᱱᱮ ᱟᱞᱮ ᱚᱱᱮ ᱠᱤᱪᱷᱩ ᱠᱤᱪᱷᱩ ᱴᱚᱴᱷᱟ ᱨᱮᱫᱚ ᱥᱤᱛᱩᱝ ᱦᱩᱲᱩ ᱦᱚᱸᱠᱚ ᱪᱟᱥᱼᱟ, ᱠᱟᱨᱚᱱ ᱜᱚᱴᱟ ᱛᱚ ᱚᱱᱠᱟ ᱫᱟᱜ ᱨᱮᱱᱟᱜ ᱛᱚ ᱥᱩᱵᱤᱫᱷᱟ ᱵᱟᱝ ᱛᱟᱦᱮᱱᱟ ᱚᱠᱟ ᱠᱚ ᱨᱮ ᱥᱩᱵᱤᱫᱷᱟ ᱛᱟᱦᱮᱱᱟ ᱠᱤᱢᱵᱟ ᱚᱱᱮ ᱚᱝᱠᱟ ᱦᱮᱸ, ᱡᱟᱸᱦᱟᱭ ᱫᱚ ᱢᱟᱱᱮ ᱛᱮᱭᱟᱨ ᱠᱟᱜᱼᱟ ᱠᱚ ᱚᱱᱟ ᱠᱚ ᱨᱮᱱᱟᱜ ᱦᱮᱞᱯ ᱢᱟᱱᱮ ᱜᱚᱲᱚ ᱥᱚᱯᱚ ᱦᱚᱫ ᱛᱮ ᱪᱟᱥ ᱵᱟᱥ ᱜᱮᱭᱟ ᱠᱚ᱾
ᱟᱨ ᱞᱟᱦᱟ ᱛᱮᱫᱚ ᱟᱵᱚ ᱵᱚᱱ ᱧᱮᱞ ᱫᱟᱲᱮᱜᱼᱟ᱾ ᱵᱮᱥ, ᱵᱮᱥᱤ ᱞᱟᱦᱟ ᱫᱚ ᱵᱟᱝ ᱠᱤᱪᱷᱩ ᱥᱮᱨᱢᱟ ᱢᱟᱲᱟᱝ ᱜᱮ ᱱᱚᱝᱠᱟ ᱜᱟᱹᱭ ᱰᱟᱹᱝᱨᱤ ᱛᱮ ᱱᱟᱦᱮᱞ ᱛᱮ ᱠᱷᱮᱛ ᱥᱤ ᱠᱟᱛᱮ ᱠᱚ ᱪᱟᱥ ᱛᱟᱦᱮᱸᱜ ᱢᱮᱱ ᱠᱷᱟᱱ ᱱᱤᱛᱚᱜ ᱫᱚ ᱴᱨᱟᱠᱴᱟᱨ ᱠᱚ ᱦᱮᱡ ᱮᱱᱟ ᱱᱚᱣᱟ ᱠᱚᱛᱮ ᱜᱮ ᱡᱷᱚᱛᱚ ᱠᱤᱪᱷᱩ ᱠᱟᱹᱢᱤ ᱦᱩᱭᱩᱜ ᱠᱟᱱᱟ ᱟᱯᱮ ᱥᱮᱜ ᱦᱚᱸ ᱠᱤ ᱱᱮᱛᱟᱨ ᱜᱟᱹᱭ ᱰᱟᱹᱝᱨᱤ ᱫᱤᱭᱮ ᱜᱮ ᱦᱩᱭᱩᱜ ᱠᱟᱱᱟ ᱥᱮ ᱴᱨᱟᱠᱴᱟᱨ ᱛᱮ ᱥᱤ ᱠᱟᱛᱮ ᱜᱮ ᱪᱟᱥ ᱮᱫᱟ ᱠᱚ?
ᱟᱞ ᱥᱮᱫ ᱫᱚ ᱢᱟᱱᱮ ᱵᱟᱱᱟᱨ ᱛᱮᱜᱮ ᱢᱟᱱᱮ ᱜᱟᱹᱭ ᱰᱟᱹᱝᱨᱤ ᱛᱮᱫᱚ ᱠᱷᱩᱵ ᱠᱚᱢ ᱢᱟᱱᱮ ᱡᱮᱢᱚᱱ ᱟᱞᱮ ᱫᱚ ᱟᱞᱮ ᱫᱚ ᱜᱟᱹᱭ ᱰᱟᱹᱝᱨᱤ ᱛᱮᱜᱮ ᱡᱟᱹᱥᱛᱤ ᱞᱮ ᱪᱟᱥ ᱜᱮᱭᱟ, ᱩᱱᱟᱹᱜ ᱴᱟ ᱴᱟᱨ ᱫᱚ ᱵᱟᱞᱮ ᱵᱮᱵᱚᱦᱟᱨ ᱜᱮᱭᱟ, ᱡᱮᱦᱮᱛᱩ ᱚᱲᱟᱜ ᱨᱮ ᱢᱮᱱᱟᱜ ᱠᱚᱣᱟ ᱛᱚ᱾ ᱟᱨ ᱠᱤᱱᱛᱩ ᱵᱮᱥᱤᱨ ᱵᱷᱟᱜ ᱜᱮ ᱱᱤᱛ ᱫᱚ ᱟᱞᱮ ᱥᱮᱫ ᱦᱚᱸ ᱧᱮᱞᱚᱜ ᱠᱟᱱᱟ ᱢᱟᱱᱮ ᱚᱱᱟ ᱜᱟᱹᱭ ᱰᱟᱹᱝᱨᱤ ᱛᱮᱫᱚ ᱩᱱᱟᱹᱜ ᱵᱟᱠᱚ ᱪᱟᱥᱮᱜᱼᱟ ᱵᱮᱥᱤᱨ ᱵᱷᱟᱜᱽ ᱜᱮ ᱚᱱᱟ ᱴᱨᱟᱠᱴᱟᱨ ᱠᱚ ᱜᱮ ᱠᱚ ᱵᱮ ᱵᱚᱦᱟᱨᱮᱜᱼᱟ᱾
ᱟᱯᱮ ᱥᱮᱫ ᱵᱤᱨ ᱠᱚ ᱪᱮᱫ ᱞᱮᱠᱟ ᱢᱮᱱᱟᱜᱼᱟ?
ᱪᱮᱫ ᱞᱮᱠᱟ?
ᱵᱤᱨ ᱵᱤᱨ, ᱵᱩᱨᱩ᱾
ᱦᱮᱸ ᱟᱞᱮ ᱥᱮᱫ ᱫᱚ ᱟᱞᱮ ᱫᱚ ᱟᱞᱮ ᱫᱚ ᱵᱤᱨ ᱫᱤᱥᱚᱢ ᱦᱚᱲ ᱜᱮ ᱠᱟᱱᱟ ᱞᱮ ᱢᱟᱱᱮ ᱵᱤᱨ ᱫᱚ ᱚᱲᱟᱜ ᱥᱳᱨ ᱠᱷᱚᱱᱟᱜ ᱜᱮ ᱢᱮᱱᱟᱜ ᱛᱟᱞᱮᱭᱟ᱾ ᱟᱨ ᱵᱤᱨ ᱨᱮᱜᱮ ᱡᱷᱚᱛᱚ ᱠᱤᱪᱷᱩ ᱟᱞᱮ ᱫᱚ ᱥᱟᱦᱟᱱ ᱥᱟᱠᱟᱢ ᱠᱷᱚᱱᱟᱜ ᱮᱦᱚᱵ ᱠᱟᱛᱮᱫ ᱡᱚᱛᱚ ᱠᱤᱪᱷᱩ ᱡᱚᱛᱚ ᱠᱤᱪᱷᱩ ᱵᱤᱨ ᱨᱮ ᱜᱮ ᱞᱮ ᱧᱟᱢᱟ᱾
ᱦᱮᱸ ᱛᱟᱨᱯᱚᱨᱮ ᱵᱤᱨ ᱨᱮ ᱡᱟᱸᱦᱟᱭ ᱱᱩᱠᱩ ᱡᱤᱭᱟᱹᱞᱤ ᱠᱚ ᱢᱮᱱᱟᱜ ᱠᱚᱣᱟ ᱡᱮᱞᱮᱠᱟ ᱦᱟᱹᱛᱤ ᱛᱟᱹᱨᱩᱵ ᱱᱚᱝᱠᱟᱱ ᱠᱚ ᱪᱤᱞᱤ ᱪᱤᱞᱤ ᱵᱚᱛᱚᱨᱟᱱ ᱡᱤᱭᱟᱹᱞᱤ ᱡᱟᱦᱟᱸᱭ
ᱚᱱᱠᱟ ᱵᱚᱨᱛᱚᱨᱟᱱ ᱵᱚᱞᱛᱮ ᱫᱚ ᱦᱟᱹᱛᱤ ᱢᱮᱱᱟᱜ ᱠᱚᱣᱟ ᱟᱞᱮ ᱥᱮᱫ ᱫᱚ ᱟᱹᱰᱤ ᱡᱳᱨ ᱦᱟᱹᱛᱤ᱾ ᱟᱨ ᱚᱲᱟᱜ ᱥᱩᱨ ᱠᱚ ᱨᱮ ᱡᱩᱫᱤᱭᱳ ᱡᱟᱸᱦᱟ ᱛᱤᱥ ᱵᱟᱠᱚ ᱦᱤᱡᱩᱜᱼᱟ ᱵᱤᱨ ᱠᱚᱨᱮ ᱜᱮ ᱡᱟᱹᱥᱛᱤ ᱠᱚ ᱛᱟᱦᱮᱱᱟ ᱟᱫᱚ ᱢᱤ-ᱢᱤᱫ ᱫᱤᱱ ᱫᱚ ᱢᱟᱱᱮ ᱚᱲᱟᱜ ᱠᱚᱠᱚ ᱦᱤᱡᱩᱜ ᱜᱮᱭᱟ ᱟᱨᱠᱤ ᱟᱫᱚ ᱩᱱᱠᱩ ᱜᱮ ᱩᱱᱟᱹᱜ ᱫᱚ ᱟᱸᱜ, ᱚᱱᱟ ᱪᱷᱟᱲᱟ ᱫᱚ ᱩᱱᱟᱹᱜ ᱵᱚᱛᱚᱨᱟᱱ ᱡᱤᱭᱟᱹᱞᱤ ᱫᱚ ᱵᱟᱹᱱᱩᱜ ᱠᱚᱣᱟ ᱩᱱᱠᱩ ᱜᱮ ᱮᱠᱴᱩ ᱵᱚᱛᱚᱨ᱾
ᱛᱟᱹᱨᱩᱵ ᱠᱚ ᱢᱮᱱᱟᱜ ᱠᱚᱣᱟ?
ᱵᱟᱝ ᱵᱟᱝ ᱛᱟᱹᱨᱩᱵ ᱫᱚ ᱟᱞᱮ ᱥᱮᱫ ᱫᱚ ᱵᱟᱹᱱᱩᱜ ᱠᱚᱣᱟ᱾
ᱟᱨ ᱵᱩᱨᱩ ᱠᱚ ᱢᱮᱱᱟᱜᱼᱟ, ᱵᱩᱨᱩ?
ᱩᱸᱻ, ᱵᱟᱝ ᱟᱞᱮ ᱫᱚ ᱵᱩᱨᱩ ᱠᱷᱚᱱᱟᱜ ᱫᱚᱞᱮ ᱥᱟᱹᱜᱤᱧ ᱧᱚᱜ ᱜᱮᱭᱟ ᱵᱩᱨᱩ ᱫᱚ ᱟᱞᱮ ᱥᱩᱨ ᱨᱮᱫᱚ ᱵᱟᱹᱱᱩᱜᱼᱟ᱾
ᱟᱞᱮ ᱥᱮᱫ ᱫᱚ ᱵᱤᱨ ᱠᱚᱫᱚ ᱩᱱᱟᱹᱜ ᱵᱟᱹᱱᱩᱜ ᱜᱮᱭᱟ ᱟᱨ ᱡᱤᱭᱟᱹᱞᱤ ᱦᱚᱸ ᱵᱟᱝ ᱞᱮ ᱠᱟᱛᱮ ᱟᱨᱠᱤ᱾ ᱠᱩᱞᱟᱹᱭ ᱠᱚ ᱧᱟᱢᱚᱜᱼᱟ ᱛᱟᱨᱯᱚᱨᱮ ᱨᱩᱰᱟᱹ ᱠᱚ ᱧᱟᱢᱚᱜᱼᱟ ᱚᱱᱟ ᱦᱚᱸ ᱟᱹᱰᱤ ᱠᱚᱢ᱾
ᱚ, ᱟᱪᱪᱷᱟ ᱟᱨ ᱚᱱᱠᱟ ᱵᱚᱛᱚᱨ ᱟᱱ ᱡᱤᱭᱟᱹᱞᱤ ᱠᱚ ᱛᱟᱦᱮᱱ ᱜᱮᱭᱟ? ᱪᱮᱫ?
ᱵᱚᱛᱚᱨᱟᱱ ᱡᱤᱭᱟᱹᱞᱤ ᱢᱤᱫ ᱥᱚᱢᱚᱭ ᱵᱤᱨ ᱥᱩᱠᱨᱤ ᱠᱚ ᱧᱮᱞᱚᱜ ᱠᱟᱱ ᱛᱟᱦᱮᱸᱫ᱾ ᱱᱩᱠᱩ ᱫᱚ ᱵᱚᱛᱚᱨᱟᱱ ᱡᱤᱭᱟᱹᱞᱤ ᱫᱚ ᱵᱟᱝ ᱞᱟᱹᱭ ᱜᱟᱱᱚᱜᱼᱟ᱾
ᱦᱮᱸ ᱵᱤᱨ ᱥᱩᱠᱨᱤ ᱫᱚ ᱟᱞᱮ ᱥᱮᱫ ᱦᱚᱸ ᱢᱮᱱᱟᱜ ᱠᱚ ᱜᱮᱭᱟ᱾
ᱦᱩᱸ᱾ ᱟᱨ ᱤᱭᱟᱹ ᱞᱟᱦᱟ ᱛᱮᱫᱚ ᱚᱝᱠᱟᱱ ᱡᱚ ᱵᱤᱞᱤ ᱫᱟᱨᱮ ᱠᱚ ᱡᱮᱞᱮᱠᱟ ᱠᱳᱫ ᱫᱟᱨᱮ ᱛᱟᱨᱯᱚᱨᱮ ᱛᱮᱹᱨᱮᱹᱞ ᱫᱟᱨᱮ ᱦᱚᱸᱜ-ᱚ ᱱᱚᱣᱟ ᱠᱚ ᱫᱟᱨᱮ ᱧᱟᱢᱚᱜ ᱜᱮᱭᱟ ᱚᱱᱟ ᱟᱯᱮᱭᱟᱜ ᱵᱤᱨ ᱠᱚᱨᱮ?
ᱦᱩᱸ, ᱟᱞᱮ ᱥᱮᱫ ᱢᱮᱱᱟᱜ ᱜᱮᱭᱟ ᱠᱩᱫ ᱢᱮᱱᱟᱜᱼᱟ, ᱛᱟᱨᱯᱚᱨᱮ ᱚᱱᱟ ᱡᱟᱦᱟᱸ ᱛᱟᱨᱚᱵ ᱠᱚᱠᱚ ᱞᱟᱹᱭᱟ᱾ ᱟᱥᱟ ᱠᱚᱨᱤ ᱵᱟᱰᱟᱭ ᱜᱮᱭᱟᱵᱤᱱ ᱯᱟᱞᱮ?
ᱛᱟᱨᱚᱵ ᱫᱚ ᱤᱧ ᱫᱚ ᱟᱸᱡᱚᱢ ᱜᱤᱧ ᱟᱸᱡᱚᱢ ᱟᱠᱟᱫᱟ ᱢᱮᱱᱠᱷᱟᱱ ᱧᱮᱞ ᱫᱚ ᱵᱟᱹᱧ ᱧᱮᱞ ᱟᱠᱟᱫᱟ᱾
ᱦᱮᱸ ᱟᱞᱮᱥᱮᱫ ᱫᱚ ᱚᱱᱟ ᱠᱚ ᱧᱟᱢᱚᱜ ᱜᱮᱭᱟ ᱵᱤᱨ ᱨᱮ ᱛᱟᱨᱚᱵ ᱛᱮᱹᱨᱤᱞ ᱢᱮᱨᱞᱮᱡ᱾
ᱦᱮᱸ, ᱢᱮᱞᱮᱫ ᱜᱮᱞᱤᱧ ᱧᱮᱞ ᱠᱟᱫᱟ᱾
ᱚ
ᱛᱮᱹᱨᱮᱹᱞ ᱫᱚ ᱠᱤ ᱱᱤᱛᱚᱜ ᱥᱚᱢᱚᱭ ᱜᱮ ᱚᱱᱮ ᱡᱚᱜ ᱛᱟᱦᱮᱸᱫ?
ᱵᱟᱝ ᱵᱟᱝ ᱚᱱᱟ ᱫᱚ ᱱᱤᱛᱚᱜ ᱮ ᱱᱤᱭᱟᱹ ᱥᱤᱡᱤᱱ ᱫᱚ ᱵᱟᱝ ᱚᱱᱟ ᱨᱮᱱᱟᱜ ᱥᱤᱡᱤᱱ ᱫᱚ ᱯᱟᱨᱚᱢ ᱟᱠᱟᱱᱟ ᱾
ᱱᱤᱛᱚᱜ ᱫᱚ ᱛᱟᱦᱚᱞᱮ ᱪᱮᱫ ᱠᱚ ᱧᱟᱢᱚᱜᱼᱟ ᱵᱤᱨ ᱨᱮ ᱚᱱᱠᱟᱱ ᱡᱚ ᱡᱤᱱᱤᱥ ᱠᱚ?
ᱡᱚ ᱞᱟᱹᱭ ᱛᱮᱫᱚ ᱱᱤᱛᱚᱜ ᱫᱚ ᱚᱱᱮ ᱠᱳᱛ ᱰᱟᱹᱣ ᱠᱚ ᱧᱟᱢᱚᱜᱼᱟ
ᱟᱨ ᱩᱞ ᱠᱚᱫᱚ ᱢᱟᱛᱚ ᱪᱟᱵᱟᱭᱱᱟ ᱱᱤᱛᱳᱜ ᱫᱚ
ᱦᱮᱸ ᱩᱞ ᱛᱚ ᱪᱟᱵᱟᱭᱮᱱᱟ
ᱟᱯᱮ ᱥᱮᱫ ᱫᱚ ᱡᱚ ᱵᱤᱞᱤ ᱫᱟᱨᱮ ᱨᱮ ᱪᱮᱫ ᱮ ᱫᱟᱨᱮ ᱵᱮᱥᱤ ᱢᱮᱱᱟᱜᱼᱟ?
ᱟᱞᱮ ᱥᱮᱫ ᱫᱚ ᱡᱚ ᱵᱤᱞᱤ ᱫᱟᱨᱮ ᱢᱟᱱᱮ ᱵᱤᱨ ᱨᱮᱫᱚ ᱚᱱᱮ ᱚᱱᱟ ᱠᱚ ᱛᱟᱨᱚᱵ ᱟᱸ ᱛᱤᱨᱤᱞ ᱢᱮᱱᱟᱜᱼᱟ ᱟᱨ ᱟᱹᱛᱩ ᱫᱤᱥᱚᱢ ᱨᱮ ᱧᱮᱞ ᱞᱮᱠᱷᱟᱱ ᱫᱚ ᱠᱟᱱᱴᱷᱟᱲ ᱫᱟᱨᱮ ᱢᱮᱱᱟᱜᱼᱟ ᱥᱟᱶᱛᱮ ᱱᱚᱜᱚᱭ ᱩᱞ ᱫᱟᱨᱮ ᱡᱟᱹᱥᱛᱤ
ᱛᱟᱦᱚᱞᱮ ᱚᱲᱟᱜ ᱨᱮ ᱟᱯᱮ ᱫᱚ ᱪᱮᱫ ᱛᱮᱯᱮ ᱤᱥᱤᱱ ᱵᱟᱥᱟᱝ ᱜᱮᱭᱟ ᱥᱟᱦᱟᱱ ᱠᱚᱛᱮ ᱥᱮ? ᱱᱚᱝᱠᱟ ᱜᱮᱥ ᱠᱚᱛᱮᱜᱮ ᱯᱮ ᱤᱥᱤᱱᱟ?
ᱚᱸ ᱟᱞᱮ ᱫᱚ ᱚᱲᱟᱜ ᱨᱮᱫᱚ ᱥᱟᱦᱟᱱ ᱛᱮᱜᱮᱞᱮ ᱤᱥᱤᱱ ᱵᱟᱥᱟᱝ ᱜᱮᱭᱟ ᱾ ᱠᱟᱨᱚᱱ ᱵᱤᱨ ᱦᱚᱸ ᱥᱩᱨ ᱜᱮᱭᱟ ᱥᱮ ᱛᱟᱦᱚᱞᱮ ᱥᱟᱦᱟᱱ ᱠᱚᱫᱚ ᱟᱞᱮ ᱫᱚ ᱵᱟᱞᱮ ᱚᱥᱩᱵᱤᱫᱟᱜ ᱜᱮᱭᱟ ᱩᱱᱟᱹᱜ ᱫᱚ ᱚᱱᱟ ᱠᱚᱛᱮ ᱫᱚ ᱾ ᱟᱨ ᱢᱟᱱᱮ ᱜᱸᱷᱟᱨᱚᱧᱡᱽ ᱦᱚᱸ ᱠᱟᱹᱴᱤᱡ ᱢᱟᱨᱟᱝ ᱧᱚᱜ ᱜᱮᱭᱟ ᱛᱟᱦᱚᱞᱮ ᱜᱮᱥ ᱠᱚᱛᱮ ᱫᱚ ᱵᱟᱞᱮ ᱤᱥᱤᱱ ᱜᱮᱭᱟᱞᱮ ᱟᱞᱮ ᱫᱚ
ᱦᱮᱸ ᱛᱮ ᱟᱞᱮ ᱥᱮᱫ ᱫᱚ ᱵᱟᱱᱟᱨ ᱛᱮᱜᱮ ᱦᱩᱭᱩᱜᱼᱟ ᱢᱮᱱᱠᱷᱟᱱ ᱵᱮᱥᱤᱨ ᱵᱷᱟᱜᱽ ᱜᱮ ᱥᱟᱱᱛᱟᱲ ᱠᱚᱫᱚ ᱥᱟᱦᱟᱱ ᱠᱚᱛᱮᱜᱮ ᱠᱚ ᱤᱥᱤᱱᱟ ᱜᱮᱭᱟ ᱜᱮᱥ ᱠᱚᱫᱚ ᱩᱱᱟᱹᱜ ᱵᱟᱝ ᱠᱚ ᱵᱮᱵᱚᱦᱟᱨ ᱜᱮᱥ ᱫᱚ ᱱᱚᱝᱠᱟ ᱡᱟᱦᱟᱱᱟᱜ ᱪᱟ ᱠᱮᱫᱟ ᱠᱚ ᱠᱤᱝᱵᱟ ᱡᱟᱦᱟᱸᱱ ᱚᱱᱠᱟᱱ ᱩᱛᱩ ᱠᱚ ᱤᱥᱤᱱ ᱠᱮᱫᱟ ᱠᱚ ᱚᱝᱠᱟᱱ ᱠᱷᱮᱛᱨᱮ ᱫᱟᱠᱟ ᱠᱷᱮᱛᱨᱮ ᱨᱮ ᱜᱮᱥ ᱫᱚ ᱚᱰᱤ ᱠᱚᱢ ᱜᱮ
ᱦᱮᱸ ᱦᱮᱸ ᱚᱱᱠᱟᱜᱮ ᱜᱮᱥ ᱫᱚ ᱠᱷᱩᱵ ᱠᱚᱢ ᱜᱮ ᱵᱮᱵᱚᱦᱟᱨᱚᱜ ᱜᱮᱭᱟ ᱟᱵᱚ ᱴᱷᱮᱱ ᱫᱚ
ᱛᱟᱨᱯᱚᱨᱮᱻ ᱱᱚᱠᱟ ᱤᱭᱟᱹ ᱠᱚ ᱢᱮᱱᱟ ᱟᱯᱮ ᱥᱮᱫ ᱮᱸ ᱫᱚᱨᱭᱟ ᱫᱚᱨᱭᱟ ᱱᱟᱹᱭ ᱠᱚ
ᱦᱮᱸ ᱱᱟᱹᱭ ᱢᱮᱱᱟᱜᱼᱟ ᱟᱥᱟ ᱠᱚᱤ ᱟᱸᱡᱚᱢ ᱟᱠᱟᱫᱟ ᱵᱤᱱ ᱱᱚᱰᱮ ᱢᱤᱫᱴᱟᱝ ᱟᱞᱮ ᱜᱩᱯᱤ ᱥᱩᱨ ᱨᱮ ᱢᱤᱫᱴᱟᱝ ᱢᱮᱱᱟᱜᱼᱟ ᱜᱩᱯᱤ ᱥᱩᱨ ᱨᱮᱫᱚ ᱵᱟᱝ ᱜᱩᱯᱤ ᱩᱛᱟᱹᱨ ᱨᱮ ᱾ ᱥᱩᱵᱚᱨᱱᱚ ᱨᱮᱠᱷᱟ ᱱᱟᱹᱭ
ᱦᱮᱸ ᱟᱸᱡᱚᱢ ᱦᱩᱭ ᱠᱟᱱᱟ
ᱦᱮᱸ ᱥᱩᱵᱚᱨᱱᱚ ᱨᱮᱠᱷᱟ ᱱᱟᱹᱭ ᱠᱚᱝᱥᱟᱵᱚᱛᱤ ᱱᱟᱹᱭ ᱚᱱᱟ ᱠᱚ ᱢᱮᱱᱟᱜᱼᱟ
ᱦᱮᱸ ᱟᱸᱡᱚᱢ ᱦᱩᱭ ᱟᱠᱟᱱᱟ ᱱᱚᱣᱟ ᱫᱚ
ᱟᱯᱮ ᱥᱮᱫ ᱫᱚ ᱢᱮᱱᱟᱜ ᱼᱟ ᱥᱮ ᱵᱟᱝ?
ᱟᱞᱮ ᱥᱮᱫ ᱫᱚ ᱦᱩᱸ ᱱᱟᱹᱭ ᱢᱮᱱᱟᱜᱼᱟ ᱢᱮᱱᱠᱷᱟᱱ ᱟᱹᱰᱤ ᱯᱷᱟᱨᱟᱠ ᱨᱮ ᱥᱟᱺ ᱜᱤᱧ ᱧᱚᱜ ᱜᱮᱭᱟ ᱥᱟᱦᱟ ᱧᱚᱜ ᱜᱮᱭᱟ
ᱳ ᱟᱪᱪᱷᱟ ᱛᱟᱦᱚᱞᱮ ᱟᱯᱮ ᱫᱚ ᱢᱟᱱᱮ ᱵᱩᱨᱩ ᱡᱟᱯᱟᱜ ᱦᱚᱲ ᱠᱟᱱᱟ ᱯᱮ ᱥᱮ ᱪᱮᱫ ᱢᱟᱱᱮ ᱵᱩᱨᱩ ᱡᱟᱯᱟᱜ ᱨᱮ ᱛᱟᱯᱮ ᱚᱲᱟᱜ?
ᱦᱮᱸ ᱵᱩᱨᱩ ᱫᱚ ᱢᱮᱱᱟᱜᱼᱟ ᱢᱮᱱᱠᱷᱟᱱ ᱩᱱᱟᱹᱜ ᱵᱩᱨᱩ ᱦᱚᱸ ᱵᱟᱹᱱᱩᱜᱼᱟ ᱟᱹᱰᱤ ᱠᱚᱢ ᱜᱮ ᱟᱞᱮᱭᱟᱜ ᱥᱩᱨ ᱨᱮᱫᱚ ᱵᱟᱝ ᱞᱟᱹᱭ ᱜᱟᱱᱚᱜᱼᱟ ᱟᱨ ᱞᱟᱦᱟᱛᱤᱧ ᱠᱚᱭᱚᱜᱟᱜ ᱛᱟᱦᱮᱸᱜ ᱚᱱᱟ ᱵᱩᱨᱩ ᱠᱚ ᱢᱟᱱᱮ ᱩᱥᱩᱞ ᱩᱥᱩᱞ ᱧᱮᱞᱚᱜ ᱛᱟᱦᱮᱸᱫ ᱱᱮᱛᱟᱨ ᱫᱚ ᱫᱤᱱ ᱫᱤᱱ ᱛᱤᱧ ᱢᱚᱱᱮᱭᱮᱫᱟ ᱚᱱᱟ ᱫᱚ ᱻᱻ ᱚ ᱞᱟᱸᱫᱩᱲ ᱪᱟᱞᱟᱜ ᱠᱟᱱᱟ ᱢᱟᱱᱮ ᱫᱷᱟᱯᱟᱣ ᱠᱚᱢ ᱩᱥᱩᱞᱛᱮ ᱢᱟᱱᱮ ᱦᱩᱰᱤᱧ ᱪᱟᱞᱟᱜ ᱠᱟᱱᱟ ᱚᱱᱠᱟᱹᱧ ᱧᱮᱞ ᱮᱫᱟ
ᱛᱟᱨᱯᱚᱨᱮ ᱱᱚᱣᱟ ᱠᱚᱜᱮ
ᱦᱮᱸ
ᱟᱨᱮ ᱟᱯᱮ ᱫᱚ ᱤᱭᱟᱹ ᱡᱚᱱᱰᱨᱟ ᱠᱚᱯᱮ ᱪᱟᱥ ᱜᱮᱭᱟ ᱡᱚᱱᱰᱨᱟ᱾
ᱦᱮᱸ ᱪᱟᱥ ᱜᱮᱭᱟᱞᱮ ᱡᱚᱱᱚᱲᱟ ᱠᱚ᱾
ᱱᱚᱣᱟ ᱫᱚ ᱪᱮᱫ ᱞᱮᱠᱟ ᱢᱟᱱᱮ ᱞᱟᱹᱭ ᱫᱟᱲᱮ ᱤᱧᱟᱢ ᱢᱮᱱᱮ ᱪᱮᱫᱞᱮᱠᱟ ᱪᱟᱥ ᱦᱩᱭᱩᱜ ᱜᱮᱭᱟ?
ᱢᱟᱱᱮ ᱪᱟᱥ ᱪᱮᱫ ᱞᱮᱠᱟ ᱦᱩᱭᱩᱜᱼᱟ
ᱦᱮᱸ ᱵᱟᱰᱟᱭ ᱢᱮᱱᱟᱜᱼᱟ ᱡᱟᱦᱟᱸᱱᱟᱜ
ᱦᱮᱸ ᱪᱟᱥ ᱦᱩᱭᱩᱜ-ᱟ ᱯᱳᱭᱞᱩ ᱫᱚ ᱥᱤᱭᱟᱠᱚ ᱥᱤ ᱯᱚᱨᱮ ᱡᱟᱦᱟᱸ ᱱᱟᱥᱮ ᱱᱟᱥᱮ ᱱᱟᱞᱟ ᱞᱮᱠᱟ ᱠᱚ ᱵᱮᱱᱟᱣᱟ ᱚᱱᱟ ᱱᱟᱦᱮᱞ ᱛᱮᱜᱮ ᱛᱟᱞᱟ ᱛᱟᱞᱟ ᱛᱮᱠᱚ ᱜᱟᱨ ᱤᱫᱤᱭᱟ᱾ ᱦᱮᱞᱳ ᱦᱮᱸ ᱛᱟᱨᱯᱚᱨᱮ ᱮ ᱛᱟᱨᱯᱚᱨᱮ ᱚᱱᱟ ᱡᱚᱱᱰᱲᱟ ᱨᱮᱱᱟᱜ ᱡᱚᱱᱰᱨᱟ ᱨᱮᱱᱟᱜ ᱡᱟᱝ ᱚᱱᱮ ᱢᱤᱢᱤᱫᱴᱟᱝ ᱵᱟᱝ ᱛᱟᱦᱮᱱᱟ ᱦᱮᱸ ᱚᱱᱟ ᱛᱟᱦᱚᱞᱮ ᱚᱱᱠᱟ ᱯᱷᱟᱨᱟᱠ ᱯᱷᱟᱨᱟᱠ ᱫᱚᱢᱮ, ᱥᱩᱨ ᱥᱩᱨ ᱦᱚᱸ ᱵᱟᱝ ᱢᱤᱢᱤᱫᱴᱟᱝ ᱟᱫᱚᱞᱮ ᱮᱢ ᱤᱫᱤᱭᱟ ᱛᱟᱨᱯᱚᱨᱮ ᱚᱱᱟ ᱦᱟᱸᱥᱟ ᱛᱮᱞᱮ ᱦᱟᱸᱥᱟ ᱛᱮᱜᱮᱞᱮ ᱛᱚᱯᱟᱜᱚᱜ ᱠᱟᱜᱼᱟ ᱦᱟᱱᱛᱮ ᱱᱟᱛᱮ ᱠᱷᱚᱱᱟᱜ ᱚᱱᱟ ᱦᱟᱥᱟ ᱮᱢ ᱠᱟᱛᱮ ᱛᱚᱯᱟ ᱞᱮᱠᱷᱟᱱ ᱜᱮ ᱠᱤᱪᱷᱩ ᱫᱤᱱ ᱯᱚᱨᱮ ᱫᱟᱜ ᱠᱚ ᱥᱤᱛᱩᱝ ᱠᱚᱭ ᱧᱟᱢ ᱞᱮᱠᱷᱟᱱ ᱟᱡ ᱛᱮᱜᱮ ᱫᱟᱨᱮ ᱩᱰᱩᱠᱚᱜᱼᱟ᱾
ᱱᱟᱯᱟᱭ ᱠᱟᱛᱷᱟ
ᱦᱮᱸ ᱟᱯᱮ ᱥᱮᱫ ᱫᱚ ᱪᱟᱥ ᱵᱟᱝ ᱦᱩᱭᱩᱜ ᱜᱮᱭᱟ ᱥᱮ ᱪᱮᱫ᱾
ᱦᱮᱸ ᱤᱧ ᱡᱚᱠᱷᱚᱱ ᱦᱩᱰᱤᱧᱤᱧ ᱛᱟᱦᱮᱸ ᱠᱟᱱᱟ ᱩᱱ ᱥᱩᱢᱟᱹᱭ ᱧᱮᱞ ᱞᱮᱫᱟᱹᱧ ᱵᱟᱨ ᱨᱚᱠᱚᱢ ᱴᱟᱭᱤᱯ ᱵᱟᱰᱟᱭ ᱛᱟᱦᱮ ᱤᱧ ᱡᱚᱸᱰᱨᱟ ᱪᱟᱥ ᱦᱩᱭᱩᱜ-ᱟ ᱟᱨ ᱢᱤᱫᱴᱟᱝ ᱟᱢ ᱡᱟᱦᱟᱸ ᱞᱮᱠᱟᱢ ᱞᱟᱹᱭ ᱠᱮᱭᱟ ᱱᱚᱝᱠᱟ